ᱦᱮᱞᱳ
ᱦᱮᱸ ᱜᱚᱢᱠᱮ ᱟᱸᱡᱚᱢ ᱧᱟᱢᱟ ᱵᱤᱱ ᱨᱚᱲ ᱠᱚ
ᱦᱳᱭ ᱟᱸᱡᱚᱢ ᱧᱟᱢᱚᱜ ᱠᱟᱱᱟ
ᱚ ᱟᱪᱪᱷᱟ ᱟᱪᱪᱷᱟ ᱱᱟᱯᱟᱭ ᱠᱟᱛᱷᱟ ᱛᱟᱦᱚᱞᱮ ᱜᱚᱝᱠᱮ ᱪᱮᱫ ᱠᱚᱵᱤᱱ ᱪᱤᱠᱟᱹ ᱵᱟᱲᱟᱭᱮᱫᱼᱟ
ᱱᱤᱛ ᱫᱚ ᱦᱟᱸᱜ ᱱᱚᱜᱼᱚᱭ ᱡᱚᱢ ᱵᱟᱲᱟ ᱠᱟᱛᱮᱜ ᱫᱩᱲᱩᱵ ᱦᱩᱭᱩ ᱟᱠᱟᱱᱟ! ᱟ ᱛᱟᱦᱮ ᱟᱵᱮᱱ ᱫᱚ
ᱟᱹᱞᱤᱧ ᱦᱚᱸ ᱱᱚᱜᱚᱭ ᱡᱚᱢ ᱵᱟᱲᱟ ᱠᱟᱛᱮᱫ ᱜᱮ ᱫᱩᱲᱩᱵ ᱵᱟᱲᱟ ᱦᱩᱭᱠ ᱱᱮᱛᱟᱨ ᱢᱟ ᱪᱟᱥ ᱠᱟᱹᱢᱤ ᱫᱤᱱ ᱟᱫᱚ ᱢᱟᱱᱮ ᱚᱱᱮ ᱠᱟᱹᱴᱤᱡ ᱞᱚᱥᱚᱫ ᱠᱟᱛᱮᱜ ᱠᱚ ᱡᱚᱢ ᱵᱟᱲᱟᱭ ᱫᱟᱞᱮ ᱛᱟᱨᱯᱚᱨᱮ ᱚᱱᱟ ᱨᱚᱦᱚᱭ ᱵᱟᱲᱟ ᱦᱩᱭᱩᱜᱼᱟ ᱠᱷᱟᱡ ᱟᱨᱠᱤ
ᱚ ᱛᱟᱦᱞᱮ ᱟᱯᱮ ᱥᱮᱫ ᱫᱚ ᱱᱚᱣᱟ ᱪᱟᱥ ᱠᱟᱹᱢᱤ ᱫᱚ ᱟᱹᱰᱤ ᱡᱳᱨᱫᱟᱨ ᱠᱚ ᱪᱷᱩᱴᱟᱹᱣ ᱟᱠᱟᱱᱟ ᱵᱟᱝ
ᱦᱳᱭ ᱦᱳᱭ ᱦᱳᱭ ᱞᱟᱦᱟᱛᱮᱢᱟ ᱠᱤᱪᱷᱩ ᱮ ᱟᱥᱟᱲ ᱵᱚᱸᱜᱟ ᱫᱟᱜ ᱜᱮ ᱵᱟᱭ ᱫᱟᱜ ᱟᱵᱚᱱ ᱛᱟᱦᱚᱞᱮ ᱱᱤᱛᱚᱜ ᱱᱚᱜᱼᱚᱭ ᱠᱤᱪᱷᱩ ᱫᱤᱱ ᱵᱟᱨ ᱯᱮ ᱫᱤᱱ ᱫᱷᱚᱨᱮ ᱧᱮᱞᱚᱜ ᱠᱟᱱᱟ ᱚᱱᱟ ᱵᱷᱟᱜᱤ ᱜᱮ ᱫᱟᱜ ᱟᱞᱮ ᱠᱟᱱᱟᱭ ᱱᱤᱛᱚᱜ ᱫᱚ ᱛᱟᱦᱚᱞᱮ ᱟᱫᱚ ᱛᱚ ᱚᱱᱟ ᱠᱟᱹᱢᱤ ᱠᱚ ᱵᱟᱝ ᱞᱟᱦᱟ ᱞᱮᱠᱷᱟᱱ ᱵᱟᱝ ᱜᱟᱱᱚᱜ ᱠᱟᱱᱟ ᱦᱳᱭᱥᱮ ᱫᱟᱜ ᱟᱠᱟᱜ ᱨᱮ ᱨᱚᱦᱚᱭ ᱪᱟᱵᱟ ᱠᱟᱜ ᱦᱩᱭᱩᱜᱼᱟ
ᱦᱳᱭ
ᱛᱟᱦᱚᱞᱮ ᱟᱯᱮ ᱫᱚᱯᱮ ᱨᱚᱦᱚᱭ ᱮᱫᱟᱥᱮ
ᱦᱳᱭ ᱟᱞᱮ ᱦᱚᱸᱞᱮ ᱡᱳᱨᱫᱟᱨ ᱞᱮ ᱪᱷᱩᱴᱟᱹᱣ ᱟᱠᱟᱱᱟ ᱟᱫᱚ ᱱᱚᱜᱼᱭ ᱵᱟᱥ ᱱᱚᱜᱼᱚᱭ ᱯᱮ ᱫᱤᱱ ᱫᱷᱚᱨᱮ ᱮᱠᱷᱤ ᱠᱚᱠᱚᱢᱮ ᱫᱟᱜ ᱮᱫᱟ ᱥᱮᱛᱟᱜ ᱠᱷᱚᱱ ᱦᱮᱸ ᱚᱱᱠᱟ ᱵᱷᱟᱜᱤ ᱜᱮ ᱫᱟᱜ ᱠᱮᱫᱟ ᱡᱟᱠ ᱯᱚᱨᱮ ᱪᱟᱥ ᱞᱟᱜᱟᱣ ᱠᱟᱱᱟᱞᱮ ᱟᱫᱚ ᱟᱞᱮ ᱦᱚᱞᱮ ᱨᱚᱦᱚᱭᱮᱫᱟ
ᱟᱪᱪᱷᱟ ᱟᱪᱪᱷᱟ ᱛᱟᱦᱚᱞᱮ ᱜᱚᱝᱠᱮ ᱤᱭᱟᱹ ᱪᱮᱫ ᱠᱚ ᱞᱟᱹᱭᱟ ᱟᱯᱮ ᱫᱚ ᱪᱮᱫ ᱱᱟᱦᱮᱞ ᱠᱚᱛᱮ ᱜᱮᱯᱮ ᱥᱤᱭᱟ ᱥᱮ ᱴᱟᱠᱴᱟᱨ ᱠᱚᱛᱮ ᱯᱮ ᱥᱤ ᱵᱟᱲᱟᱭᱟ
ᱦᱮᱸ ᱦᱳᱭ ᱟᱫᱚ ᱱᱚᱝᱠᱟ ᱰᱟᱹᱝᱨᱤ ᱠᱚᱫᱚ ᱢᱮᱱᱟᱜ ᱟᱠᱟᱫ ᱠᱚᱜᱮᱭᱟ ᱟᱫᱚ ᱦᱟᱸᱜ
ᱚ
ᱟᱫᱚ ᱚᱱᱠᱟ ᱱᱟᱦᱮᱞ ᱛᱮᱢᱟ ᱦᱟᱜ ᱵᱤᱞᱚᱢ ᱜᱚᱫᱚᱜ ᱜᱮᱭᱟ ᱟᱫᱚ ᱡᱟᱦᱟᱸ ᱴᱮᱠᱴᱟᱨ ᱠᱷᱟᱱ ᱫᱚ ᱞᱚᱜᱚᱱ ᱧᱚᱜ ᱦᱩᱭᱩᱜ-ᱟ ᱚᱱᱟ ᱴᱮᱠᱴᱟᱨ ᱨᱮᱜᱮᱞᱮ ᱥᱤᱭᱟ ᱥᱤ ᱦᱚᱪᱚ ᱠᱟᱫᱟ
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱚᱱᱟᱢᱟ
ᱛᱟᱦᱚᱞᱮ ᱜᱚᱝᱠᱮ ᱟᱯᱮ ᱥᱮᱫ ᱫᱚ ᱱᱚᱣᱟ ᱥᱮᱨᱢᱟ ᱨᱮ ᱛᱤᱱ ᱞᱮᱠᱟ ᱠᱚ ᱪᱟᱥ ᱜᱮᱭᱟ
ᱟᱞᱮ ᱫᱚ ᱱᱚᱝᱠᱟ ᱫᱚ ᱞᱟᱹᱭ ᱜᱟᱱᱚᱜ-ᱟ ᱟᱞᱮ ᱥᱮᱫ ᱫᱚ ᱢᱟᱱᱮ, ᱦᱤᱥᱟᱹᱵᱽ ᱨᱮ ᱫᱚ ᱵᱟᱨ ᱫᱷᱟᱣ ᱠᱚ ᱪᱟᱥ ᱜᱤᱭᱟ ᱴᱷᱤᱠ ᱟᱪᱷᱮ ᱟᱫᱚ ᱟᱞᱮ ᱠᱚᱢᱟ ᱚᱱᱟ ᱫᱷᱟᱨᱮ ᱡᱟᱦᱟᱸ ᱫᱷᱟᱜ ᱠᱚ ᱛᱟᱦᱮᱱᱟ ᱚᱱᱟ ᱫᱷᱟᱨᱮ ᱢᱟ ᱟᱞᱮᱭᱟᱜ ᱠᱚᱢᱟ ᱚᱱᱟ ᱠᱚᱨᱮ ᱠᱷᱮᱛ ᱠᱚ ᱵᱟᱹᱱᱩᱜ-ᱟ ᱟᱨᱠᱤ ᱛᱟᱦᱚᱞᱮ ᱟᱞᱮ ᱫᱚ ᱚᱝ ᱠᱷᱟᱱᱡ ᱢᱤᱫ ᱫᱷᱟᱣ ᱜᱮᱞᱮ ᱪᱟᱥ ᱜᱮᱭᱟ ᱟᱨᱠᱤ ᱟᱨ ᱡᱟᱦᱟᱸᱭ ᱠᱚᱣᱟᱜ ᱢᱮᱱᱟᱜ-ᱟ ᱛᱟᱦᱚᱞᱮ ᱩᱱᱠᱩ ᱫᱚ ᱵᱟᱨ ᱫᱷᱟᱣ ᱮ ᱠᱚ ᱪᱟᱥ ᱜᱮᱭᱟ ᱡᱟᱦᱟᱸᱭ ᱫᱚ ᱚᱱᱠᱟ ᱫᱟᱜ ᱫᱷᱟᱨᱮ ᱤᱭᱟᱹ ᱫᱚ ᱢᱮᱱᱟᱜ ᱛᱟᱠᱚᱣᱟ ᱟᱨᱠᱤ ᱠᱮᱱᱮᱞ ᱫᱷᱟᱨᱮ ᱫᱟᱜ ᱫᱷᱟᱨᱮ ᱚᱱᱛᱮ ᱢᱟᱱᱮ ᱫᱟᱜ ᱠᱚ ᱵᱮᱥᱤ ᱡᱟᱦᱟᱱ ᱢᱮᱱᱟᱜ ᱜᱮᱭᱟ ᱟᱨᱠᱤ
ᱦᱳᱭ ᱦᱳᱭ ᱦᱳᱭ
ᱦᱮᱸ ᱦᱮᱸ ᱦᱮᱸ ᱟᱞᱮᱭᱟᱜ ᱫᱚ ᱚᱱᱛᱮ ᱠᱷᱮᱛ ᱠᱚ ᱵᱟᱹᱱᱩᱜ-ᱟ ᱟᱫᱚ ᱛᱟᱦᱞᱮ ᱟᱞᱮ ᱫᱚ ᱢᱤᱫ ᱫᱷᱟᱣ ᱜᱮᱞᱮ ᱪᱟᱥ ᱜᱮᱭᱟ
ᱚ ᱟᱞᱮᱥᱮᱫ ᱦᱚᱸ ᱱᱚᱛᱮ ᱫᱚ ᱦᱥᱜ ᱚᱱᱠᱟ ᱵᱟᱨᱡᱮᱜᱷᱟ ᱞᱮ ᱪᱟᱥ ᱜᱮᱭᱟ ᱱᱮᱛᱟᱨ ᱫᱚ ᱚᱱᱮ ᱯᱚᱨᱚᱢ ᱫᱤᱱ
ᱦᱳᱭ ᱦᱳᱭ ᱟᱨ ᱱᱤᱭᱟᱹ ᱱᱤᱭᱟᱹ ᱛᱚ ᱦᱮᱸ ᱦᱮᱸ ᱦᱮᱸ ᱦᱮᱸ ᱱᱤᱭᱟᱹ ᱵᱟᱨ ᱢᱟᱥ ᱡᱚᱛᱚ ᱦᱚᱲ ᱜᱮ ᱪᱟᱥ ᱵᱚᱨᱥᱟ ᱨᱮ ᱟᱨᱠᱤ
ᱟᱫᱚ ᱟᱞᱮᱥᱮᱫ ᱫᱚ ᱫᱟᱜ ᱨᱮᱱᱟᱜ ᱦᱟᱜ ᱚᱱᱠᱟ ᱫᱚ ᱦᱟᱸᱜ ᱚᱵᱷᱟᱵᱽ ᱫᱚ ᱵᱟᱹᱱᱩᱜ-ᱟ᱾
ᱟᱪᱪᱷᱟ ᱟᱪᱪᱷᱟ ᱛᱟᱦᱞᱮ ᱠᱮᱱᱮᱞ ᱠᱚ ᱫᱚ ᱢᱮᱱᱟᱜ ᱜᱮᱭᱟ ᱵᱟᱝ ᱜᱟᱰᱟ ᱠᱮᱱᱮᱞ ᱠᱚ
ᱵᱟᱝ ᱠᱮᱱᱮᱞ ᱫᱚ ᱵᱟᱹᱱᱩᱜ-ᱟ ᱜᱟᱰᱟ ᱠᱚ ᱢᱮᱱᱟᱜ ᱟᱠᱟᱫᱟ
ᱳ ᱟᱪᱪᱷᱟ ᱟᱪᱪᱷᱟ ᱱᱟᱯᱟᱭᱜᱮ ᱛᱟᱦᱚᱞᱮ ᱜᱟᱰᱟ ᱠᱚᱨᱮ ᱫᱚ ᱫᱟᱜ ᱠᱚ ᱫᱚ ᱛᱟᱦᱮᱱ ᱜᱮᱭᱟ ᱵᱟᱝ ᱟᱯᱮ ᱠᱚᱥᱮᱫ ᱫᱚ
ᱦᱮᱸ ᱱᱚᱝᱠᱟ ᱠᱚ ᱥᱚᱨᱠᱟᱨ ᱯᱟᱦᱴᱟ ᱠᱷᱚᱱᱟᱜ ᱚᱱᱠᱟ ᱠᱤᱪᱷᱩ ᱠᱤᱪᱷᱩ ᱫᱚ ᱱᱟᱦᱟᱜ ᱛᱚᱞ ᱠᱟᱛᱮᱜ ᱠᱚ ᱫᱚᱦᱚ ᱟᱠᱟᱫᱟ ᱟᱨ ᱚᱱᱟ ᱥᱩᱨ ᱨᱮ ᱦᱟᱜ ᱟᱨᱦᱚᱸ ᱜᱟᱰᱟ ᱫᱚ ᱢᱮᱱᱟᱜ ᱠᱟᱫᱟ ᱚᱸᱰᱮ ᱠᱷᱚᱱ ᱜᱮ ᱟᱨᱮᱡ ᱵᱟᱲᱟ ᱠᱟᱛᱮ ᱱᱚᱝᱠᱟ ᱦᱚᱸᱞᱮ ᱪᱟᱥ ᱜᱮᱭᱟ
ᱳᱻ
ᱛᱟᱦᱚᱞᱮ ᱜᱚᱝᱠᱮ ᱟᱯᱮ ᱥᱮᱫ ᱫᱚ ᱱᱚᱣᱟ ᱦᱩᱲᱩ ᱠᱚ ᱵᱟᱫ ᱠᱟᱛᱮᱫ ᱟᱨ ᱱᱚᱝᱠᱟ ᱥᱚᱵᱡᱤ ᱠᱚᱛᱮ ᱪᱮᱫ ᱠᱚᱯᱮ ᱪᱟᱥᱟ
ᱥᱚᱵᱡᱤ ᱠᱚ ᱵᱚᱞᱛᱮ ᱫᱚ ᱱᱤᱛᱚᱜ ᱫᱚ ᱟᱯᱟᱛᱚᱛᱚ ᱦᱩᱲᱩ ᱜᱮᱞᱮ ᱪᱟᱥᱟ ᱟᱨ ᱤᱭᱟᱹ ᱚᱱᱟ ᱥᱟᱶ ᱥᱟᱶᱛᱮ ᱢᱟᱱᱮ ᱚᱲᱟᱜ ᱠᱚᱨᱮ ᱱᱟᱜ ᱡᱚᱢ ᱵᱟᱲᱟ ᱠᱚ ᱫᱚ ᱚᱱᱟ ᱵᱤᱞᱟᱹᱛᱤ ᱵᱮᱸᱜᱟᱲ ᱠᱚ ᱡᱟᱦᱟᱸ ᱠᱚ ᱡᱚᱸᱰᱨᱟ ᱠᱚ ᱱᱮᱛᱟᱨ ᱫᱚ ᱮᱨ ᱵᱟᱲᱟ ᱦᱩᱭᱩᱜ ᱜᱮᱭᱟ ᱟ ᱚᱱᱟ ᱠᱚᱜᱮᱞᱮ ᱪᱟᱥ ᱜᱮᱭᱟ ᱟᱨ ᱢᱟᱱᱮ ᱮᱢᱱᱤ ᱥᱤᱛᱩᱝ ᱫᱤᱱ ᱠᱚᱨᱮ ᱫᱚ ᱚᱱᱮ ᱵᱤᱞᱟᱹᱛ ᱵᱮᱸᱜᱟᱲ, ᱠᱚᱸᱰᱷᱟ, ᱟᱹᱞᱩ ᱤᱭᱟᱹ ᱚᱱᱟ ᱠᱚᱜ ᱫᱚ ᱵᱮᱥᱤ ᱞᱮ ᱪᱟᱥᱟ ᱟᱨ ᱡᱟᱦᱟᱸ ᱛᱩᱨᱢᱩᱡᱽ ᱵᱚᱱ ᱢᱮᱛᱟᱜ ᱠᱟᱱ ᱛᱩᱨᱢᱩᱡ ᱛᱟ ᱟᱞᱮ ᱥᱮᱫ ᱫᱚ ᱟᱹᱰᱤ ᱡᱟᱹᱥᱛᱤ ᱠᱚ ᱪᱟᱥ ᱜᱮᱭᱟ ᱟᱨᱠᱤ ᱡᱟᱦᱟᱸᱭ ᱠᱚᱣᱟᱜ ᱠᱩᱧ ᱠᱚ ᱢᱮᱱᱟᱜᱼᱟ ᱛᱟᱦᱚᱞᱮ ᱟᱞᱮ ᱠᱚᱣᱟᱜ ᱫᱚ ᱠᱩᱧ ᱠᱚ ᱫᱚ ᱢᱮᱱᱟᱜ ᱜᱮᱭᱟ ᱛᱟᱦᱚᱞᱮ ᱚᱱᱟ ᱠᱩᱧ ᱠᱚᱛᱮ ᱵᱷᱟᱜᱤ ᱜᱮᱞᱮ ᱪᱟᱥᱟ ᱟᱨᱠᱤ ᱤᱭᱟᱹ ᱫᱚ ᱠᱩᱛᱚᱨ ᱛᱚᱨᱢᱩᱡᱽ ᱠᱚ ᱫᱚ ᱟᱨᱠᱤ
ᱟᱨ ᱟᱪᱪᱷᱟ ᱟᱨ ᱛᱩᱨᱢᱩᱡ ᱫᱚ ᱱᱚᱣᱟ ᱫᱚ ᱟᱹᱠᱷᱨᱤᱧ ᱞᱟᱹᱜᱤᱫ ᱜᱮ ᱵᱟᱝ
ᱦᱳᱭ ᱦᱳᱭ ᱦᱳᱭ ᱟᱠᱷᱨᱤᱧ ᱟᱠᱠᱷᱨᱤᱧ ᱟᱨᱦᱚ ᱡᱚᱢ ᱵᱟᱲᱟ ᱚᱲᱟᱜ ᱠᱚᱨᱮ ᱦᱚᱸ ᱚᱱᱮ ᱟᱫᱚ ᱵᱮᱥᱤᱨ ᱵᱷᱟᱜᱽ ᱚᱱᱟ ᱫᱚ ᱞᱟᱹᱭ ᱜᱟᱱᱚᱜᱼᱟ ᱟᱠᱷᱨᱤᱧ ᱞᱟᱹᱜᱤᱫ ᱜᱮ ᱦᱳᱭ ᱥᱮ ᱟᱫᱚ ᱡᱚᱢ ᱵᱟᱲᱟ ᱢᱟ ᱚᱱᱟ ᱨᱚᱦᱚᱭ ᱠᱟᱜ ᱠᱷᱟᱱᱮᱢ ᱢᱟᱱᱮ ᱡᱚᱢ ᱵᱟᱲᱟ ᱫᱚ ᱦᱩᱭᱩᱜ ᱜᱮᱭᱟ ᱟᱨᱠᱤ ᱦᱳᱭ
ᱦᱳᱭ ᱟᱨ ᱡᱚᱢ ᱛᱮ ᱦᱟᱸᱜ ᱫᱚᱜ ᱩᱱᱟᱹᱜ ᱜᱟᱱ ᱫᱚᱦᱟᱜ ᱵᱟᱝ ᱪᱟᱵᱟ ᱜᱚᱫᱚᱜᱼᱟ ᱠᱟᱹᱴᱤᱡ ᱯᱩᱭᱥᱟᱹ ᱠᱚ ᱦᱩᱭᱩᱜᱼᱟ
ᱦᱳᱭ ᱦᱳᱭ ᱦᱳᱭᱸᱸ ᱢᱟᱱᱮ ᱦᱤᱥᱟᱹᱵᱽ ᱨᱮᱫᱚ ᱚᱱᱟ ᱫᱚ ᱡᱟ ᱞᱟᱹᱭ ᱜᱟᱱᱚᱜ ᱠᱟᱱᱟ ᱚᱱᱟ ᱚᱱᱟᱫᱚ ᱟᱠᱷᱨᱤᱧ ᱞᱟᱹᱜᱤᱫ ᱜᱮ ᱛᱩᱨᱢᱩᱡ ᱫᱚᱞᱮ ᱪᱟᱥ ᱜᱮᱭᱟ ᱟᱞᱮ ᱥᱮᱫ ᱫᱚ ᱱᱚᱛᱮ ᱫᱚ
ᱦᱳᱭ
ᱟᱨ ᱪᱮᱫ ᱵᱤᱱ ᱞᱟᱹᱭᱟ ᱜᱚᱝᱠᱮ ᱱᱚᱜᱼᱟ ᱪᱟᱞᱟᱣᱮᱱ ᱥᱮᱨᱢᱟ ᱢᱟ ᱮᱛᱚ ᱢᱟᱱᱮ ᱟᱹᱰᱤ ᱞᱚᱥ ᱮᱱ ᱛᱟᱞᱮᱭᱼᱟ ᱢᱟᱱᱮ ᱮᱠᱪᱩᱭᱞᱤ ᱢᱟᱱᱮ ᱞᱟᱦᱟᱼᱳ ᱥᱮᱨᱢᱟ ᱫᱚ ᱫᱚᱢᱮ ᱟᱨᱮᱞ ᱟᱜ ᱞᱮᱟᱭ ᱛᱟᱦᱚᱞᱮ ᱟᱟᱨᱮᱞ ᱠᱷᱟᱹᱛᱤᱨ ᱛᱮ ᱚᱱᱟ ᱡᱟᱦᱟᱸ ᱛᱩᱨᱢᱩᱡᱽ ᱠᱚ ᱛᱟᱦᱮᱸ ᱠᱟᱱᱟ ᱛᱟᱦᱚᱞᱮ ᱟᱨᱮᱞ ᱠᱚᱨᱮ ᱧᱩᱨᱩᱭᱮᱱᱟ ᱛᱟᱦᱚᱞᱮ ᱟᱫᱚ ᱚᱱᱟ ᱠᱚ ᱫᱟᱜᱤᱭᱮᱱᱟ ᱛᱟᱦᱚᱞᱮ ᱟᱫᱚ ᱦᱳᱭᱛᱚ ᱟᱨᱦᱚᱸ ᱚᱱᱠᱟ ᱠᱩᱭ ᱮᱠᱴᱟ ᱵᱤᱥᱤ ᱫᱚ ᱤᱭᱟᱹ ᱵᱟᱠᱚ ᱦᱟᱛᱟᱣ ᱜᱮᱭᱟ ᱚᱱᱠᱟ ᱫᱟᱜᱤ ᱛᱩᱨᱢᱩᱡᱽ ᱠᱚᱫᱚ ᱛᱟᱦᱟᱞᱮ ᱮᱢᱱᱤ ᱢᱟᱱᱮ ᱤᱭᱟᱹ ᱠᱚ ᱛᱩᱨᱢᱩᱡᱽ ᱠᱚᱫᱚ ᱠᱚ ᱤᱭᱟᱹ ᱠᱟᱜ ᱜᱮᱭᱟ ᱦᱟᱛᱟᱣ ᱠᱟᱫ ᱜᱮᱭᱟ᱾ ᱢᱟᱱᱮ ᱟᱫᱚ ᱚᱱᱟ ᱫᱟᱜᱤ ᱠᱚᱫᱚ ᱟᱫᱚ ᱼᱼ ᱚᱲᱟᱜ ᱠᱚᱨᱮ ᱡᱚᱢ ᱵᱟᱲᱟ ᱟᱨ ᱟᱹᱛᱩ ᱠᱚᱨᱮ ᱡᱚᱢ ᱵᱟᱲᱟ ᱛᱮᱜᱮ ᱚᱱᱟ ᱠᱚᱫᱚ ᱢᱟᱱᱮ ᱪᱟᱵᱟ ᱠᱮᱫᱟᱞᱮ ᱟᱨᱠᱤ। ᱟᱨ ᱠᱤᱪᱷᱩ ᱫᱚ ᱥᱮᱭᱟ ᱜᱤᱲᱤᱭᱮᱱᱟ᱾ ᱟᱫᱚ ᱚᱱᱟ ᱦᱮᱸ ᱦᱮᱸ ᱞᱟᱹᱭ ᱵᱤᱱ᱾
ᱱᱚᱣᱟ ᱫᱚ ᱵᱟᱡᱟᱨ ᱨᱮ ᱦᱟᱸᱜ ᱪᱮᱫ ᱞᱮᱠᱟ ᱫᱚᱨ ᱛᱮᱯᱮ ᱮᱢᱟ ᱚᱱᱟ ᱫᱚ ᱥᱮ ᱜᱟᱹᱰᱤ ᱦᱤᱡᱩᱜᱼᱟ
ᱦᱮᱸᱜ ᱦᱮᱸ ᱚᱱᱟ ᱫᱚ ᱢᱟᱱᱮ ᱯᱟᱹᱭᱠᱟᱹᱨᱤ ᱦᱤᱥᱟᱹᱵᱽ ᱛᱮ ᱡᱚᱠᱷᱚᱱ ᱦᱩᱭᱩᱜᱼᱟ ᱼᱼ ᱦᱩᱭ ᱥᱤᱡᱤᱱ ᱟᱫᱚ ᱚᱴᱳᱢᱮᱴᱤᱠ ᱟᱞᱮ ᱥᱮᱫ ᱫᱚ ᱯᱟᱹᱭᱠᱟᱹᱨᱤ ᱠᱚ ᱦᱤᱡᱩᱜᱼᱟ ᱦᱳᱭᱥᱮ। ᱢᱟᱱᱮ ᱯᱟᱹᱭᱠᱟᱹᱨ ᱠᱚ ᱦᱮᱡ ᱮᱱᱟ ᱢᱤᱫ ᱫᱤᱱ ᱞᱟᱦᱟ ᱛᱟᱨᱯᱚᱨ ᱚᱱᱟ ᱠᱚ ᱧᱮᱞ ᱠᱮᱫᱟ᱾ ᱛᱟᱦᱟᱞᱮ ᱟᱫᱚ ᱛᱟᱨ ᱫᱚᱥᱟᱨ ᱦᱤᱞᱳᱜ ᱫᱚ ᱟᱫᱚ ᱩᱱᱠᱩ ᱢᱟᱱᱮ ᱡᱷᱚᱛᱚ ᱜᱚᱫ ᱨᱮᱰᱤ ᱠᱮᱫᱟᱞᱮ ᱟᱞᱮ। ᱜᱟᱹᱲᱤ ᱦᱮᱡ ᱮᱱᱟ ᱜᱟᱹᱲᱤ ᱦᱤᱥᱟᱹᱵᱽ ᱛᱮ ᱟᱫᱚ ᱠᱚ ᱛᱩᱞᱟᱹᱣᱟ ᱟᱨᱠᱤ।
ᱟᱪᱪᱷᱟ ᱟᱫᱚ ᱱᱚᱣᱟ ᱫᱚ ᱟᱯᱮ ᱛᱮ ᱼᱼ ᱠᱟᱹᱢᱤ ᱜᱮᱭᱟ ᱥᱮ ᱱᱚᱝᱠᱟ ᱢᱩᱞ ᱤᱭᱟᱹ ᱠᱟᱹᱢᱤ ᱦᱚᱲ ᱠᱚ ᱯᱮ ᱞᱟᱜᱟᱣ ᱠᱚ ᱜᱮᱭᱟ
ᱵᱟᱝ ᱵᱟᱝ ᱵᱟᱝ ᱱᱚᱣᱟ ᱫᱚ ᱚᱲᱟᱜ ᱦᱚᱲ ᱛᱮᱜᱮ ᱢᱟᱱᱮ ᱡᱷᱚᱛᱚ ᱦᱚᱲ ᱛᱮᱜᱮ ᱞᱮ ᱠᱟᱹᱢᱤ ᱜᱮᱭᱟ ᱢᱟᱱᱮ ᱤᱭᱟᱹ ᱵᱟᱭᱨᱮ ᱠᱷᱚᱱ ᱫᱚ ᱢᱟᱱᱮ ᱤᱭᱟᱹ ᱠᱚ ᱵᱟᱞᱮ ᱞᱟᱜᱟᱣ ᱠᱚ ᱜᱮᱭᱟ᱾ ᱠᱟᱢᱤᱱ ᱠᱚᱫᱚ ᱟᱨᱠᱤ।
ᱟᱫᱚ ᱵᱟᱭᱨᱮ ᱠᱷᱚᱱ ᱫᱚ ᱦᱟᱸᱜ ᱱᱮᱛᱟᱨ ᱫᱚ ᱦᱟᱸᱜ ᱟᱹᱰᱤ ᱜᱟᱱ ᱠᱚ ᱦᱟᱛᱟᱣ ᱮᱫᱟ ᱠᱚ।
ᱦᱳᱭ ᱦᱳᱭ ᱦᱳᱭ ᱟᱫᱚ ᱡᱟᱦᱟᱸᱭ ᱡᱟᱥᱛᱤ ᱠᱚ ᱪᱟᱥ ᱼᱼ ᱟ ᱛᱟᱦᱟᱞᱮ ᱩᱱᱠᱩ ᱫᱚ ᱞᱟᱜᱟᱣ ᱠᱚᱜᱮᱭᱟ ᱠᱚ᱾ ᱢᱟᱱᱮ ᱟᱞᱮ ᱫᱚ ᱩᱱᱟᱹᱜ ᱠᱷᱩᱵᱽ ᱮᱠᱴᱟ ᱵᱮᱥᱤ ᱫᱚ ᱵᱟᱞᱮ ᱪᱟᱥᱟ। ᱢᱟᱱᱮ ᱡᱮᱢᱚᱱ ᱛᱚ ᱤᱭᱟᱹ ᱠᱩᱧ ᱠᱚᱨᱮᱱᱟᱜ ᱫᱟᱜ ᱠᱚᱛᱮ ᱡᱟᱛᱮ ᱟᱱᱴᱟᱜ ᱛᱟᱞᱮ ᱢᱟ ᱠᱷᱮᱛ ᱠᱚ। ᱤᱱᱠᱟᱹᱞᱮ ᱪᱟᱥᱟ ᱟᱨᱠᱤ᱾ ᱢᱟᱱᱮ ᱵᱟᱹᱲᱛᱤ ᱪᱟᱥ ᱠᱟᱛᱮᱫ ᱦᱚᱸ ᱫᱟᱜ ᱟᱢ ᱚᱱᱟ ᱠᱚᱢᱟ ᱢᱟᱱᱮ ᱛᱩᱨᱢᱩᱡᱽ ᱼᱼ ᱪᱟᱥ ᱨᱮ ᱫᱚ ᱢᱟᱱᱮ ᱫᱟᱜ ᱡᱟᱹᱥᱛᱤ ᱞᱟᱜᱟᱜ ᱟ ᱥᱮ᱾ ᱦᱮᱸ ᱦᱮᱸ ᱛᱟᱞᱦᱮ ᱟᱯᱮ ᱫᱚ ᱥᱤᱛᱩᱝ ᱫᱤᱱ ᱯᱚᱨᱮ ᱪᱮᱫ ᱼᱼ ᱯᱮ ᱪᱟᱥ ᱜᱮᱭᱟ?
ᱥᱤᱛᱩᱝ ᱫᱤᱱ ᱛᱚ ᱱᱚᱜᱼᱚᱭ ᱦᱩᱲᱩ ᱜᱮᱞᱮ ᱪᱟᱥ ᱜᱮᱭᱟ᱾ ᱟᱫᱚ ᱼᱼ ᱦᱩᱲᱩ ᱪᱷᱟᱰᱟ ᱠᱟᱛᱮᱫ ᱱᱚᱝᱠᱟ ᱥᱚᱵᱽᱡᱤ ᱯᱟᱹᱛᱤ ᱫᱚ ᱦᱟᱸᱜ ᱵᱚᱪᱷᱚᱨ ᱦᱟᱸᱜ ᱥᱟᱨᱟ ᱵᱚᱪᱷᱚᱨ ᱜᱮ ᱪᱟᱥ ᱜᱮᱭᱟ ᱟᱞᱮ ᱫᱚ ᱦᱟᱸᱜ ᱵᱟᱲᱜᱮ ᱠᱚ ᱢᱮᱱᱟᱜ ᱠᱟᱜᱼᱟ ᱞᱟᱹᱴᱩ ᱞᱟᱹᱴᱩ। ᱟᱨ ᱦᱚᱸᱜᱼᱚᱭ ᱠᱩᱧ ᱵᱮᱱ ᱞᱟᱹᱭ ᱠᱮᱜᱼᱟ ᱟᱞᱮ ᱦᱚᱸ ᱱᱚᱝᱠᱟ ᱼᱼ ᱠᱩᱧ ᱢᱮᱱᱟᱜᱼᱟ ᱟᱞᱮᱭᱟᱜ ᱜᱮ᱾ ᱟᱫᱚ ᱚᱸᱰᱮ ᱠᱷᱚᱱ ᱚᱱᱟ ᱼᱼ ᱫᱟᱜ ᱞᱮ ᱟᱨᱮᱡᱟ।
ᱚ ᱟᱪᱪᱷᱟ ᱟᱪᱪᱷᱟ ᱱᱟᱯᱟᱭ ᱠᱟᱛᱷᱟ ᱚᱱᱟ ᱦᱚᱸ।
ᱟᱹᱞᱩ ᱠᱚ ᱟᱨ ᱵᱟᱝ ᱵᱷᱤᱱᱰᱤ ᱠᱚ ᱵᱮᱸᱜᱟᱲ ᱠᱚ ᱦᱚᱸᱜ ᱚᱱᱟ᱾ ᱢᱟᱹᱨᱤᱪ ᱠᱚ ᱱᱚᱣᱟ ᱠᱚᱞᱮ ᱪᱟᱥ ᱟᱠᱟᱫ ᱜᱮᱭᱟ᱾ ᱟᱫᱚ ᱟᱞᱮ ᱫᱚ ᱦᱟᱸᱜ ᱟᱠᱷᱨᱤᱧ ᱞᱟᱹᱜᱤᱫ ᱼᱼ ᱫᱚ ᱵᱟᱝ ᱚᱱᱠᱟ ᱚᱲᱟᱜ ᱨᱮ ᱡᱚᱢ ᱵᱟᱠᱷᱨᱟ ᱟᱨ ᱱᱮᱛᱟᱨ ᱦᱚᱸ ᱩᱛᱩ ᱼᱼ ᱦᱟᱸ ᱱᱚᱣᱟ ᱦᱟᱴ ᱨᱮ ᱟᱫᱚ ᱠᱤᱨᱤᱧ ᱫᱚᱦᱟᱸᱜ ᱟᱹᱰᱤ ᱟᱸᱴ ᱜᱚᱡᱚᱜᱼᱟ ᱟᱫᱚ ᱱᱤᱡᱮᱛᱮ ᱪᱟᱥ ᱠᱟᱜ ᱠᱷᱟᱱ ᱫᱚ ᱚᱸᱰᱮ ᱠᱷᱚᱱ ᱜᱮ ᱡᱚᱢ ᱵᱟᱲᱟ ᱦᱩᱭᱩᱜ ᱜᱮᱭᱟ।
ᱟ
ᱦᱮᱞᱳ ᱦᱮᱞᱳ ᱦᱮᱞᱳ
ᱦᱮᱞᱳ
ᱦᱳᱭ ᱜᱚᱢᱠᱮ ᱟᱹᱞᱤᱧᱟᱜ ᱨᱚᱲ ᱟᱸᱡᱚᱢᱚᱜ ᱠᱟᱱᱟ? ᱦᱮᱞᱳ
ᱟᱨᱵᱤᱱ ᱟᱸᱡᱚᱢᱮᱜᱼᱟ?
ᱦᱮᱸ ᱟᱸᱡᱚᱢᱚᱜ ᱠᱟᱱ ᱜᱮᱭᱟ ᱟᱫᱚ ᱠᱟᱹᱴᱤᱡ ᱦᱟᱸᱜ ᱰᱤᱥᱴᱟᱵ ᱮᱫ ᱛᱟᱵᱮᱱ ᱛᱟᱦᱮᱸᱜᱼᱟ।
ᱚ ᱟᱪᱪᱷᱟ ᱟᱪᱪᱷᱟ ᱟᱪᱪᱷᱟ ᱛᱟᱦᱟᱞᱮ ᱟᱯᱮ ᱫᱚ ᱦᱮᱸ ᱛᱟᱦᱟᱞᱮ ᱟᱯᱮ ᱫᱚ ᱢᱟᱱᱮ ᱵᱤᱨ ᱫᱤᱥᱚᱢ ᱯᱮ ᱯᱟᱲᱟᱜ ᱠᱟᱱᱟ ᱥᱮ ᱵᱤᱞᱟᱹᱛ ᱫᱤᱥᱚᱢ?
ᱱᱚᱣᱟ ᱫᱚ ᱦᱟᱸᱜ ᱵᱤᱨ ᱫᱚ ᱚᱱᱠᱟ ᱫᱚ ᱵᱟᱹᱱᱩᱜ ᱟᱠᱟᱫᱟ᱾ ᱥᱟᱸᱜᱮ ᱧᱚᱜ ᱫᱚ ᱟᱨᱠᱤ। ᱠᱚᱢ ᱫᱷᱟᱨᱟ ᱜᱮ ᱢᱮᱱᱟᱜᱼᱟ ᱵᱤᱨ ᱫᱚ। ᱛᱚ ᱟᱞᱮ ᱥᱮᱫ ᱫᱚ ᱚᱱᱟ ᱥᱟᱨᱡᱚᱢ ᱵᱤᱨ ᱢᱮᱱᱟᱜ ᱟᱠᱟᱜᱼᱟ।
ᱚ ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱚᱱᱟ ᱢᱟ। ᱛᱟᱦᱟᱞᱮ ᱥᱟᱨᱡᱚᱢ ᱫᱟᱨᱮ ᱠᱚᱛᱮ ᱪᱮᱫ ᱠᱚᱯᱮ ᱪᱤᱠᱟᱹᱭ ᱜᱮᱭᱟ ᱟᱯᱮ ᱫᱚ?
ᱦᱮᱸ ᱟᱨ ᱢᱤᱫ ᱫᱷᱟᱣ ᱞᱟᱹᱭ ᱵᱮᱱ ᱜᱚᱢᱠᱮ᱾
ᱞᱟᱹᱭ ᱮᱫᱟᱞᱤᱧ ᱚᱱᱟ ᱥᱟᱨᱡᱚᱢ ᱫᱟᱨᱮ ᱡᱟᱦᱟᱸ ᱢᱮᱱᱟᱜᱼᱟ ᱦᱮᱸᱥᱮ ᱥᱟᱨᱡᱚᱢ ᱫᱟᱨᱮ ᱠᱚᱛᱮ ᱢᱟᱱᱮ ᱪᱮᱫ ᱠᱚᱯᱮ ᱚᱱᱟ ᱼᱼ ᱫᱟᱨᱮ ᱨᱮᱱᱟᱜ ᱤᱭᱟᱹᱛᱮ ᱪᱮᱫ ᱠᱚᱯᱮ ᱪᱤᱠᱟᱹᱭ ᱜᱮᱭᱟ ᱟᱨᱠᱤ ᱢᱟᱱᱮ ᱥᱟᱠᱟᱢ ᱠᱚ ᱤᱭᱟᱹ ᱯᱟᱛᱲᱟ ᱠᱚᱯᱮ ᱨᱚᱜᱽ ᱜᱮᱭᱟ ᱥᱮ ᱚᱱᱟ ᱚᱱᱟ ᱠᱤᱪᱷᱩ ᱵᱤᱱ ᱞᱟᱹᱭ ᱞᱮᱠᱷᱟᱱ ᱚᱱᱟ ᱥᱟᱨᱡᱚᱢ ᱫᱟᱨᱮ ᱛᱮ?
ᱯᱟᱹᱴᱤ ᱜᱮᱭᱟ ᱟᱫᱚ ᱚᱱᱠᱟ ᱟᱭᱳ ᱦᱚᱲ ᱠᱚ ᱦᱟᱸᱜ ᱠᱚ ᱪᱟᱞᱟᱜ ᱜᱮᱭᱟ ᱥᱟᱠᱟᱢ ᱦᱮᱡ ᱠᱚ ᱟᱫᱚ ᱚᱱᱠᱟ ᱥᱟᱠᱟᱢ ᱠᱚ ᱟᱹᱜᱩ ᱠᱟᱛᱮᱜ ᱱᱚᱝᱠᱟ ᱯᱟᱹᱴᱤ ᱵᱟᱲᱟ ᱠᱟᱛᱮᱫ ᱦᱟᱸᱜ ᱚᱱᱠᱟ ᱠᱚ ᱟᱠᱷᱨᱤᱧ ᱜᱮᱭᱟ ᱾ ᱦᱳᱭ ᱟᱫᱚ ᱚᱱᱟ ᱛᱮᱦᱚᱸ ᱦᱩᱭᱩᱜᱼᱟ ᱟᱨ ᱤᱱᱟᱹ ᱵᱟᱫ ᱠᱟᱛᱮᱫ ᱨᱮᱦᱚᱸ ᱚᱱᱠᱟ ᱫᱟᱹᱛᱟᱹᱱᱤ ᱠᱚ ᱱᱚᱝᱠᱟ ᱠᱚ ᱟᱠᱷᱨᱤᱧ ᱜᱮᱭᱟ।
ᱚ ᱟᱪᱪᱷᱟ ᱟᱪᱷᱟ।
ᱛᱮ
ᱟᱞᱮ ᱥᱮᱫ ᱢᱟ ᱚᱱᱟ ᱥᱟᱨᱡᱚᱢ ᱫᱟᱨᱮ ᱡᱟᱦᱟᱸ ᱢᱮᱱᱟᱜᱼᱟ ᱚᱱᱟ ᱫᱚ ᱢᱟᱱᱮ ᱵᱤᱥᱤᱨ ᱵᱷᱟᱜᱽ ᱟᱵᱚᱣᱟᱜ ᱢᱟ ᱚᱱᱟ ᱤᱭᱟᱹ ᱯᱩᱡᱟᱹ ᱵᱟᱥᱟ ᱠᱚᱨᱮ ᱢᱟ ᱥᱟᱨᱡᱚᱢ ᱥᱟᱠᱟᱢ ᱫᱚ ᱞᱟᱜᱟᱜ ᱜᱮᱭᱟ ᱦᱳᱭ ᱥᱮ ᱟᱨ ᱡᱮᱢᱚᱱ ᱪᱷᱟᱢᱰᱟ ᱫᱟᱜ ᱠᱚᱨᱮᱜ ᱵᱟᱯᱞᱟ ᱠᱚᱨᱮ ᱾ ᱚᱱᱟ ᱠᱚᱨᱮᱜ ᱢᱟ ᱞᱟᱜᱟᱜ ᱜᱮ ᱛᱟᱦᱚᱞᱮ ᱟᱨ ᱚᱱᱟ ᱵᱟᱫ ᱫᱤᱭᱮ ᱫᱚ ᱟᱨᱚ ᱚᱱᱠᱟ ᱟᱯᱮ ᱡᱟᱦᱟᱸ ᱯᱮ ᱞᱟᱹᱭ ᱠᱮᱫᱼᱟ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫ ᱚᱱᱟ ᱯᱟᱛᱲᱟ ᱯᱟᱹᱴᱤ ᱚᱱᱠᱟ ᱫᱚ ᱟᱞᱮ ᱥᱮᱫ ᱦᱚᱸ ᱯᱟᱛᱲᱟ ᱫᱚᱠᱚ ᱯᱟᱹᱴᱤ ᱜᱮᱭᱟ। ᱟᱨ ᱡᱟᱦᱟᱸ ᱤᱭᱟᱹ ᱟᱵᱚᱣᱟᱜ ᱯᱩᱡᱟᱹ ᱵᱟᱥᱟ ᱠᱚᱨᱮᱜ ᱡᱟᱦᱟᱸ ᱫᱷᱩᱲᱟᱹ ᱧᱟᱢᱚᱜ ᱫᱚ ᱚᱱᱟ ᱫᱚ ᱥᱟᱨᱡᱚᱢ ᱫᱟᱨᱮ ᱠᱷᱚᱱ ᱜᱮ ᱟᱞᱮ ᱥᱮ ᱱᱚᱛᱮ ᱫᱚ ᱵᱤᱥᱤ ᱥᱟᱨᱡᱚᱢ ᱫᱷᱩᱲᱟᱹ ᱠᱚᱫᱚ ᱢᱟᱱᱮ ᱵᱟᱝ ᱠᱤᱨᱤᱧ ᱫᱚ ᱵᱟᱝ ᱞᱟᱜᱟᱣ ᱟᱞᱮᱭᱟ ᱟᱨᱠᱤ ᱾ ᱚᱱᱮ ᱚᱱᱟ ᱫᱟᱨᱮ ᱠᱷᱚᱱ ᱜᱮ ᱢᱟᱱᱮ ᱚᱱᱟ ᱪᱷᱟᱲᱟᱣ ᱠᱟᱛᱮᱜ ᱡᱟᱦᱟᱸ ᱡᱩᱫᱤ ᱠᱟᱹᱴᱤᱡ ᱪᱟᱞᱟᱝ ᱮᱢ ᱢᱟᱜ ᱦᱚᱴᱚ ᱚᱜᱼᱟ ᱫᱟᱨᱮ ᱚᱱᱟ ᱚᱱᱟ ᱤᱭᱟᱹ ᱴᱷᱮᱱ ᱪᱷᱟᱞ ᱨᱮ ᱛᱟᱦᱚᱞᱮ ᱚᱱᱟ ᱫᱚ ᱚᱴᱳᱢᱮᱴᱤᱠ ᱟᱞᱮ ᱥᱮᱫ ᱫᱚ ᱩᱰᱩᱠᱚᱜᱼᱟ ᱟᱨᱠᱤ ᱟᱨ ᱤᱱᱠᱟᱹ ᱢᱟ ᱧᱮᱞ ᱜᱟᱱᱚᱜ ᱠᱷᱟᱱ ᱫᱚ ᱚᱱᱟ ᱥᱟᱨᱡᱚᱢ ᱡᱟᱦᱟᱸ ᱵᱟᱦᱟ ᱠᱚ ᱢᱮᱱᱟᱜ ᱦᱮᱸᱥᱮ ᱚᱱᱟ ᱵᱟᱦᱟ ᱠᱚᱦᱚᱸ ᱢᱟᱱᱮ ᱚᱱᱟ ᱥᱟᱨᱡᱚᱢ ᱡᱚ ᱠᱚ ᱚᱱᱟ ᱠᱚ ᱦᱟᱞᱟᱝ ᱟᱹᱜᱩᱛ ᱛᱮ ᱟᱞᱮ ᱠᱚ ᱨᱚᱦᱚᱲ ᱠᱟᱛᱮ ᱚᱱᱟ ᱜᱩᱲᱜᱩ ᱫᱷᱤᱨᱤ ᱨᱮᱠᱚ ᱤᱭᱟᱹ ᱤᱭᱟᱹ ᱠᱟᱛᱮᱫ ᱚᱱᱟ ᱪᱮᱛᱟᱱ ᱨᱮᱱᱟᱜ ᱤᱭᱟᱹ ᱛᱮᱛ ᱠᱚ ᱪᱷᱟᱲᱟᱣ ᱠᱟᱛᱮᱫ ᱚᱱᱟ ᱠᱚ ᱨᱚᱦᱚᱲᱟ ᱦᱮᱸᱥᱮ ᱟᱨ ᱯᱟᱹᱭᱠᱟᱹᱨ ᱠᱚ ᱦᱤᱡᱩᱜᱼᱟ ᱛᱟᱦᱚᱞᱮ ᱚᱱᱟ ᱵᱩᱞᱩᱝ ᱵᱚᱫᱚᱞ ᱛᱮᱠᱚ ᱦᱟᱛᱟᱣᱟ ᱟᱞᱮ ᱥᱮᱫ ᱫᱚ ᱾
ᱚ ᱚᱱᱟ ᱵᱟᱦᱟ ᱛᱮ ᱵᱟᱝ ᱦᱳᱭ
ᱟᱨᱠᱤ ᱚᱱᱟ ᱢᱟ ᱥᱩᱱᱩᱢ ᱡᱩᱛᱩᱜ ᱚᱱᱟᱛᱮ
ᱦᱳᱭ ᱦᱳᱭ ᱟᱞᱮ ᱥᱮᱫ ᱫᱚᱠᱚ ᱦᱟᱞᱟᱝ ᱜᱮᱭᱟ ᱱᱚᱝᱠᱟ ᱟᱫᱚ ᱱᱚᱝᱠᱟ ᱠᱚ ᱟᱠᱷᱨᱤᱧ ᱜᱮᱭᱟ ᱚᱱᱟ ᱵᱩᱞᱩᱝ ᱠᱚ ᱡᱟᱦᱟᱸ ᱵᱮᱱ ᱞᱟᱹᱭ ᱠᱮᱫᱼᱟ ᱚᱱᱟ ᱠᱚ ᱟᱨ ᱟᱭᱢᱟ ᱞᱮᱠᱟᱱᱟᱜ ᱚᱱᱠᱟ ᱥᱩᱱᱩᱢ ᱵᱚᱫᱚᱞ ᱟᱨ ᱵᱟᱝ ᱱᱚᱝᱠᱟ ᱥᱟᱵᱚᱱ ᱠᱚ ᱵᱟᱴᱤ ᱥᱟᱵᱚᱱ
ᱚ ᱟᱪᱪᱷᱟ ᱟᱪᱪᱷᱟ ᱟᱪᱪᱷᱟ
ᱦᱩᱸ ᱛᱟᱦᱚᱞᱮ ᱟᱞᱮ ᱞᱮᱠᱟ ᱜᱮ ᱢᱟᱱᱮ ᱟᱨᱠᱤ ᱢᱟᱱᱮ ᱯᱨᱟᱭ
ᱦᱳᱭ
ᱦᱩᱸ ᱛᱟᱦᱮᱞᱮ ᱟᱯᱮ ᱫᱚ ᱢᱟᱱᱮ ᱛᱟᱦᱮᱞᱮ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱪᱟᱞᱟᱣ ᱦᱩᱭᱩᱜ ᱜᱮᱭᱟ ᱥᱮᱸᱫᱽᱨᱟ ᱫᱚ।
ᱚ ᱛᱟᱦᱚᱞᱮ ᱪᱤᱞᱤ ᱥᱩᱠᱨᱤ ᱠᱚᱫᱚ ᱯᱮ ᱜᱚᱡ ᱟᱹᱜᱩ ᱵᱟᱲᱟ ᱟᱠᱟᱫ ᱠᱚᱣᱟ ᱥᱮ ᱵᱟᱝ ᱟᱹᱛᱩ ᱠᱚᱨᱮᱫ ᱫᱚ?
ᱦᱮᱸ ᱪᱟᱞᱟᱜ ᱜᱮᱭᱟ ᱠᱚ ᱥᱮᱸᱫᱽᱨᱟ ᱠᱚᱦᱚᱸ ᱟᱫᱚ ᱟᱹᱞᱤᱧ ᱫᱚ ᱦᱟᱸᱜ ᱠᱚᱢ ᱧᱚᱜ ᱞᱤᱧ ᱪᱟᱞᱟᱜ ᱜᱮᱭᱟ ᱟᱫᱚ ᱱᱚᱜᱼᱚᱱᱟ ᱦᱩᱲᱩ ᱠᱚ ᱦᱟᱸᱜ ᱡᱚᱠᱷᱚᱱ ᱵᱤᱞᱤᱜᱼᱟ ᱥᱩᱠᱨᱤ ᱠᱚᱦᱚᱸ ᱚᱱᱟ ᱠᱚ ᱟᱲᱜᱳᱱ ᱜᱮᱭᱟ ᱛᱚ ᱟᱫᱚ।
ᱦᱮᱸ
ᱚᱱᱠᱟ ᱟᱫᱚ ᱩᱱᱠᱩ ᱠᱚ ᱦᱟᱸᱜ ᱚᱱᱠᱟ ᱯᱟᱹᱥᱤ ᱠᱚ ᱚᱰᱟᱣ ᱠᱟᱜᱼᱟ ᱟᱫᱚ, ᱯᱟᱹᱥᱤ ᱨᱮᱠᱚ ᱡᱷᱟᱹᱞᱤ ᱜᱚᱫᱚᱜ ᱜᱮᱭᱟ ᱟᱨ ᱵᱟᱝ ᱚᱱᱠᱟ ᱥᱮᱸᱫᱽᱨᱟ ᱠᱚᱦᱚᱸ ᱞᱮ ᱪᱟᱞᱟᱜ ᱜᱮᱭᱟ।
ᱚ ᱟᱪᱪᱷᱟ ᱟᱪᱪᱷᱟ
ᱟᱫᱚ ᱥᱩᱠᱨᱤ ᱠᱚᱞᱮ ᱜᱚᱡ ᱵᱟᱲᱟ ᱠᱟᱜ ᱜᱮᱭᱟ ᱵᱟᱨᱭᱟ ᱯᱮᱭᱟ ᱜᱟᱱ ᱟᱫᱚ ᱥᱩᱠᱨᱤ, ᱵᱤᱨ ᱥᱩᱠᱨᱤᱭᱟᱜ ᱡᱤᱞ ᱛᱚ ᱦᱟᱸᱜ ᱟᱹᱰᱤ ᱡᱳᱨ ᱠᱮᱴᱮᱡ ᱜᱮᱭᱟ।
ᱦᱮᱸ ᱦᱮᱸ ᱦᱮᱸ ᱠᱟᱛᱷᱟ ᱢᱟ ᱴᱷᱤᱠ
ᱱᱚᱝᱠᱟ ᱟᱹᱛᱩ ᱥᱩᱠᱨᱤ ᱚᱸᱰᱳᱠᱚᱜᱼᱟ।
ᱦᱳᱭ ᱦᱳᱭ
ᱛᱟᱦᱚᱞᱮ ᱜᱚᱢᱠᱮ ᱟᱯᱮ ᱫᱚ ᱥᱮᱸᱫᱽᱨᱟ ᱠᱚᱫᱚ ᱯᱮ ᱪᱟᱞᱟᱣ ᱵᱟᱲᱟᱜ-ᱟ ᱥᱮ ᱵᱟᱝ ᱛᱟᱦᱚᱞᱮ
ᱦᱮᱸ ᱥᱮᱸᱫᱽᱨᱟ ᱠᱚᱫᱚ ᱟᱞᱮ ᱥᱮᱫ ᱫᱚ ᱱᱚᱛᱮ ᱫᱚ ᱯᱨᱟᱭ ᱵᱮᱥᱤ ᱜᱮᱞᱮ ᱪᱟᱞᱟᱜ ᱜᱮᱭᱟ ᱟᱞᱮ ᱫᱚ ᱢᱟᱱᱮ ᱠᱷᱟᱹᱨᱟᱹᱭ ᱚᱱᱟ ᱥᱩᱨ ᱠᱷᱚᱱ ᱜᱮ ᱠᱷᱟᱹᱨᱟᱹᱭ ᱥᱩᱨ ᱠᱷᱚᱱᱜᱮ ᱢᱟᱱᱮ ᱵᱤᱨ ᱛᱟᱞᱮ ᱫᱚ ᱟᱨᱠᱤ ᱦᱳᱭᱥᱮ ᱟᱨ ᱟᱞᱮ ᱥᱮᱫ ᱫᱚ ᱠᱩᱞᱟᱹᱭ ᱠᱩᱞᱟᱹᱭ ᱠᱚᱫᱚ ᱫᱚᱢᱮ ᱢᱮᱱᱟᱜ ᱠᱚᱣᱟ ᱠᱩᱞᱟᱹᱭ ᱥᱩᱠᱨᱤ ᱠᱚ ᱩᱱᱠᱩᱫᱚ ᱡᱟᱹᱥᱛᱤ ᱜᱮ ᱢᱮᱱᱟᱜ ᱠᱚᱣᱟ ᱟᱨᱠᱤ ᱥᱮᱸᱫᱽᱨᱟᱭ ᱫᱚ ᱵᱚᱞᱛᱮ ᱫᱚ ᱥᱮᱸᱫᱽᱨᱟ ᱵᱚᱞᱛᱮ ᱫᱚ ᱯᱨᱟᱭ ᱜᱮᱞᱮ ᱪᱟᱞᱟᱜ ᱜᱮᱭᱟ ᱟᱞᱮ ᱫᱚ ᱥᱮᱸᱫᱽᱨᱟ ᱠᱚᱫᱚ ᱟᱨᱠᱤ ᱟᱨ ᱱᱚᱝᱠᱟ ᱜᱚᱡ ᱵᱚᱞᱛᱮ ᱫᱚ ᱠᱩᱞᱟᱹᱭ ᱢᱤᱫ ᱫᱷᱟᱣ ᱡᱩᱫᱤ ᱥᱮᱸᱫᱽᱨᱟ ᱠᱚᱞᱮ ᱩᱰᱩᱠᱚᱜᱼᱟ ᱠᱩᱞᱟᱹᱭ ᱛᱚᱨᱦᱚᱫ ᱚᱱᱮ ᱩᱱ ᱠᱚᱫᱚᱞᱮ ᱜᱚᱡ ᱟᱹᱜᱩᱭᱮᱫ ᱠᱚ ᱜᱮᱭᱟ ᱟᱫᱚ ᱥᱩᱠ ᱥᱩᱠᱨᱤ ᱡᱩᱫᱤ ᱧᱟᱢᱚᱜ ᱟᱠᱚ ᱛᱟᱦᱚᱞᱮ ᱩᱱᱠᱩ ᱡᱩᱫᱤ ᱡᱟᱞ ᱠᱚᱨᱮ ᱠᱚ ᱡᱷᱟᱹᱞᱤᱜᱼᱟ ᱛᱟᱦᱚᱞᱮ ᱳᱭ ᱢᱟᱡᱷᱮ ᱥᱟᱡᱷᱮ ᱞᱮ ᱜᱚᱡ ᱟᱹᱜᱩ ᱵᱟᱲᱟ ᱟᱠᱟᱫ ᱠᱚᱣᱟ ᱟᱨᱠᱤ ᱢᱟᱱᱮ ᱠᱷᱩᱵ ᱮᱠᱴᱟ ᱵᱤᱥᱤ ᱫᱚ ᱵᱟᱝ ᱥᱩᱠᱨᱤ ᱫᱚ ᱢᱟ ᱞᱟᱹᱭ ᱜᱟᱱᱚᱜᱼᱟ ᱟᱹᱰᱤ ᱨᱟ. ᱜᱤ ᱠᱚ ᱫᱟᱹᱲ ᱫᱟᱲᱮᱭᱟᱜᱼᱟ ᱦᱳᱭᱥᱮ ᱢᱟᱱᱮ ᱩᱱᱟᱹᱜ ᱥᱚᱴ ᱠᱚᱨᱮ ᱫᱚ ᱵᱟ. ᱵᱤᱱ ᱜᱚᱡ ᱫᱟᱲᱮᱭᱟᱠᱚ ᱩᱱᱠᱩ ᱫᱚ ᱦᱮᱸ ᱦᱮᱸ ᱛᱟᱦᱚᱞᱮ ᱠᱩᱞᱟᱹᱭ ᱠᱚᱫᱚ ᱜᱚᱡ ᱵᱟᱲᱟ ᱦᱩᱭ ᱠᱟᱱᱟ ᱦᱮᱸ ᱦᱮᱸ
ᱦᱮᱸ ᱦᱮᱸ ᱦᱮᱸ ᱴᱷᱤᱠ ᱜᱟᱪᱷᱮ ᱢᱟ ᱱᱤᱭᱟᱹ ᱵᱟᱲᱟ ᱫᱚ ᱱᱤᱝᱠᱟᱹ ᱜᱮ ᱴᱷᱤᱠ ᱜᱟᱪᱷᱮ
ᱦᱳᱭ ᱦᱳᱭ
ᱦᱮᱸ ᱟᱨᱚ ᱢᱟᱲᱟᱝ ᱥᱮᱫ ᱜᱚᱞᱯᱚ ᱦᱩᱭᱩᱜᱼᱟ